ᱜᱚᱝᱠᱮ ᱛᱟᱦᱚᱞᱮ ᱜᱚᱝᱠᱮ ᱱᱤᱛ ᱦᱟᱹᱵᱤᱡ ᱫᱚ ᱟᱵᱮᱱ ᱦᱟᱸᱜ ᱱᱟᱯᱟᱭ ᱜᱮ ᱦᱮᱱᱟᱜ ᱵᱮᱱᱟ ᱥᱟᱶᱛᱮ ᱚᱲᱟᱜ ᱦᱚᱲ ᱠᱚ
ᱦᱮᱸ ᱜᱚᱝᱠᱮ ᱱᱚᱣᱟ ᱫᱷᱟᱹᱨᱤᱡ ᱫᱚ ᱱᱟᱯᱟᱭ ᱜᱮ ᱡᱚᱛᱚ ᱦᱚᱲ ᱢᱮᱱᱟᱜ ᱞᱮᱭᱟ ᱟᱨ ᱟᱯᱮ ᱨᱮᱱ ᱫᱚ ᱚᱲᱟᱜ ᱦᱚᱲ ᱫᱚ
ᱦᱳᱭ ᱱᱤᱛ ᱦᱟᱹᱵᱤᱡ ᱛᱮ ᱟᱹᱞᱤᱧ ᱦᱚᱸ ᱱᱟᱯᱟᱭ ᱜᱮ ᱢᱮᱱᱟᱜ ᱠᱟᱜ ᱞᱤᱧᱟᱹ ᱟᱨ ᱥᱟᱶᱛᱮ ᱚᱲᱟᱜ ᱦᱚᱲ ᱠᱚᱦᱚᱸ ᱥᱟᱱᱟᱢ ᱠᱚᱜᱮ ᱱᱟᱯᱟᱭ ᱜᱮ ᱦᱮᱱᱟᱜ ᱠᱟᱜ ᱞᱮᱭᱟ
ᱟᱹᱰᱤ ᱢᱚᱸᱡᱽ ᱛᱟᱦᱞᱮ ᱚᱱᱛᱮ ᱪᱮᱫᱞᱮᱠᱟ ᱛᱟᱦᱮᱱᱟ ᱚᱱᱟᱛᱮ
ᱦᱳᱭ ᱜᱚᱝᱠᱮ ᱱᱤᱛᱚᱜ ᱟᱜ ᱟᱵᱷᱟᱦᱧᱭᱟ ᱫᱚ ᱟᱞᱮ ᱥᱮᱱ ᱫᱚ ᱦᱟᱸᱜ ᱠᱤᱪᱷᱩ ᱫᱤᱱ ᱢᱟᱲᱟᱝ-ᱮ ᱫᱟᱜ ᱵᱟᱲᱟ ᱠᱮᱜ-ᱟᱭ ᱢᱮᱱᱠᱷᱟᱱ ᱛᱮᱦᱮᱧ ᱫᱚ ᱦᱟᱸᱜ ᱮ ᱥᱤᱛᱩᱝ ᱟᱠᱟᱫᱟᱭ ᱟᱨ ᱚᱱᱠᱟ ᱫᱚ ᱦᱟᱸᱜ ᱫᱟᱜ ᱨᱮᱭᱟᱜ ᱠᱳᱱᱚ ᱤᱭᱟᱹ ᱫᱚ ᱵᱟᱝ ᱵᱩᱡᱷᱟᱹᱜ ᱠᱟᱱᱟ ᱱᱤᱛᱚᱜ ᱫᱚ, ᱛᱚᱵᱮ ᱨᱤᱢᱤᱞ ᱫᱚ ᱜᱩᱨᱞᱟᱹᱜ ᱠᱟᱱ ᱜᱮᱭᱟ᱾ ᱦᱮᱸ᱾
ᱟᱞᱮ ᱥᱮᱫ ᱦᱚᱸ ᱟᱯᱮ ᱞᱠᱟ ᱜᱮ ᱚᱱᱠᱟᱜᱮ ᱟᱵᱚᱦᱟᱣᱭᱟ ᱛᱤᱦᱤᱧᱟᱫ ᱫᱚ᱾
ᱟᱪᱪᱷᱟ ᱛᱟᱯᱚᱨᱮ ᱛᱟᱦᱚᱞᱮ ᱜᱚᱝ ᱠᱮ ᱟᱯᱮᱥᱮᱱ ᱨᱚᱦᱚᱭ ᱠᱚᱫᱚ ᱪᱟᱹᱞᱩᱭᱮᱱᱟ ᱥᱮ ᱟᱹᱣᱨᱤ?
ᱟᱣᱨᱤ ᱟᱣᱨᱤ ᱟᱞᱮ ᱥᱮᱱ ᱢᱟ ᱮᱠᱷᱚᱱᱚ ᱚᱱᱮ ᱟᱲᱮ ᱠᱚᱜᱮ ᱟᱹᱣᱨᱤ ᱠᱚ ᱢᱟᱜᱟ, ᱥᱩᱫᱩ ᱠᱚ ᱤᱭᱟᱹ ᱵᱟᱲᱟᱭᱮᱫᱼᱟ ᱠᱚ, ᱟᱲᱮ ᱠᱚ ᱥᱟᱯᱷᱟ ᱞᱟᱴᱟ ᱟᱠᱟᱱ ᱫᱚ ᱡᱟᱦᱟᱸ ᱠᱷᱮᱛ ᱫᱷᱟᱨᱮ ᱠᱚᱨᱮ ᱚᱱᱟ ᱠᱚ ᱥᱟᱯᱷᱟ ᱵᱟᱲᱟᱭᱮᱜᱼᱟ ᱠᱚ᱾
ᱟᱪᱪᱷᱟ ᱟᱪᱪᱷᱟ᱾
ᱟᱨ ᱟᱞᱮ ᱥᱮᱫ ᱫᱚ ᱠᱟᱹᱡ ᱜᱩᱴᱩ ᱧᱚᱜ ᱜᱮᱭᱟ ᱡᱟᱭᱜᱟ ᱠᱚᱫᱚ, ᱡᱮᱱᱚ ᱫᱟᱜ ᱫᱟᱜ ᱫᱚ ᱫᱟᱜ ᱠᱮᱫ ᱨᱮᱦᱚᱸ ᱟᱫᱚ ᱚᱱᱠᱟ ᱫᱟᱜ ᱛᱮᱫᱚ ᱵᱟᱝ ᱦᱩᱭᱩᱜᱼᱟ ᱟᱨᱦᱚᱸ ᱵᱮᱥᱤ ᱫᱟᱜ ᱫᱚᱨᱠᱟᱨ᱾
ᱛᱚᱵᱮ ᱫᱚ ᱟᱞᱮ ᱥᱮᱫ ᱫᱚ ᱠᱚ ᱨᱚᱦᱚᱭ ᱟᱠᱟᱱ ᱦᱩᱸ᱾
ᱟᱪᱪᱷᱟ ᱟᱞᱮᱥᱱ ᱫᱚ ᱜᱚᱝᱠᱮ ᱟᱞᱮ ᱥᱮᱱ ᱫᱚ ᱡᱟᱦᱟᱸ ᱩᱪᱩ ᱱᱤᱪᱩ ᱡᱟᱭᱜᱟ ᱠᱟᱱᱟ ᱡᱟᱦᱟᱸ ᱫᱚ ᱵᱟᱹᱭᱦᱟᱹᱲ ᱦᱟᱥᱟ ᱵᱚᱱ ᱢᱮᱛᱟᱜ ᱵᱟᱹᱭᱦᱟᱹᱲ ᱡᱚᱢᱤ ᱟᱨ ᱵᱟᱹᱫᱽ ᱡᱚᱢᱤ ᱱᱚᱝᱠᱟᱱ ᱡᱚᱢᱤ ᱠᱚ ᱢᱮᱱᱟᱜᱼᱟ ᱟᱫᱚ ᱵᱟᱹᱭᱦᱟᱹᱲ ᱠᱚᱫᱚ ᱦᱟᱸᱜ ᱫᱟᱜ ᱠᱟᱱ ᱛᱟᱞᱮᱭᱟ ᱚᱱᱟ ᱠᱚᱫᱚ ᱦᱟᱸᱜ ᱢᱚᱴᱟ ᱢᱩᱩᱴᱤ ᱠᱷᱮᱛ ᱠᱚ ᱨᱮᱰᱤ ᱦᱩᱭ ᱠᱟᱱᱟ ᱨᱚᱦᱚᱭ ᱞᱟᱹᱜᱤᱫ ᱛᱚ ᱪᱟᱨᱟ ᱜᱮ ᱠᱟᱹᱴᱤᱡ ᱦᱩᱰᱤᱧ ᱜᱮᱛᱟᱞᱮᱭᱟ ᱳᱭ ᱢᱚᱴᱟᱢᱩᱴᱤ ᱯᱩᱱ ᱢᱚᱬᱮ ᱫᱤᱱ ᱯᱚᱨᱮᱜ ᱜᱮ ᱦᱟᱸᱜ
ᱟᱫᱚ ᱜᱟᱱᱚᱜᱼᱟ ᱵᱟᱝ ᱟᱨ ᱟᱞᱮ ᱥᱮᱫ ᱢᱟ ᱜᱚᱝᱠᱮ ᱚᱱᱟ ᱛᱚᱞᱟ ᱠᱚ ᱢᱟ ᱟᱞᱮ ᱢᱟ ᱦᱟᱲᱟᱢᱚᱜ ᱠᱟᱱ ᱛᱟᱞᱮᱭᱟ᱾ ᱫᱟᱜ ᱵᱟᱝ ᱡᱟᱞᱟᱛᱮ ᱟᱨ ᱮᱨ ᱠᱟᱜ ᱞᱮ ᱟᱰᱤ ᱞᱟᱦᱟ ᱧᱚᱜ ᱨᱮᱜᱮ ᱟᱫᱚ ᱫᱟᱜ ᱠᱚ ᱵᱟᱹᱱᱩᱜ ᱠᱷᱟᱹᱛᱤᱨ ᱟᱫᱚ ᱵᱟᱞᱮ ᱥᱤ ᱫᱟᱲᱮᱭᱟᱜ ᱠᱟᱱᱟ ᱮᱱᱛᱮ ᱡᱩᱫᱤ ᱢᱤᱫᱴᱟᱝ ᱵᱟᱨᱭᱟ ᱠᱚ ᱥᱤ ᱠᱟᱫ ᱨᱮᱦᱚᱸ ᱟᱫᱚ ᱚᱱᱟ ᱫᱚ ᱨᱚᱦᱚᱲᱚᱜ ᱠᱟᱱᱟ ᱥᱮ ᱨᱚᱦᱚᱲᱚᱜ ᱢᱟᱱᱮ ᱡᱟ ᱡᱚᱱᱱᱚ ᱠᱷᱮᱛ ᱟᱨᱦᱚᱸ ᱠᱷᱟᱨᱟᱯᱚᱜᱼᱟ ᱦᱟᱥᱟ ᱠᱚ ᱰᱷᱤᱸᱵᱟᱹ ᱰᱷᱤᱸᱵᱟᱹᱜᱼᱟ᱾
ᱦᱳᱭ ᱦᱳᱭ ᱨᱚᱦᱚᱲ ᱞᱮᱱᱠᱷᱟᱱ
ᱦᱳᱭ ᱩᱱ ᱫᱚ ᱟᱨᱦᱚᱸ ᱚᱱᱟ ᱫᱚ ᱟᱫᱚ ᱵᱟᱝ ᱟᱫᱚ ᱜᱚᱞᱟᱜ-ᱟ, ᱟᱫᱚ ᱵᱷᱤᱵᱟᱹ ᱨᱮᱜᱮ ᱛᱟᱦᱮᱱᱟ ᱯᱚᱨᱮ ᱫᱟᱜ ᱨᱮᱦᱚᱸᱭ᱾
ᱦᱮᱸ᱾
ᱟᱫᱚ ᱱᱚᱝᱠᱟ ᱚᱵᱚᱥᱛᱟ ᱫᱚ ᱢᱮᱱᱟᱜ ᱛᱟᱞᱮᱭᱟ ᱱᱤᱛᱚᱜ ᱫᱚ ᱟᱨᱠᱤ ᱵᱟᱷᱰ ᱫᱮᱠᱷᱤ ᱱᱚᱣᱟ ᱫᱷᱟᱣ ᱠᱚ ᱞᱮᱭᱮᱜ-ᱟ ᱡᱮ ᱟᱠᱟᱞᱟᱭ ᱥᱮ ᱪᱮᱫ?
ᱦᱳᱭ ᱟᱪᱪᱷᱟ ᱦᱮᱸ ᱟᱫᱚ ᱢᱮᱱᱮᱜ ᱟᱞᱤᱧ ᱟᱯᱮ ᱚᱱᱛᱮ ᱫᱚ ᱛᱟᱦᱚᱞᱮ ᱚᱱᱠᱟ ᱥᱟᱢ ᱢᱟᱨᱥᱟᱞ ᱠᱤᱝᱵᱟ ᱥᱮᱞᱳ ᱠᱚ ᱥᱮ ᱠᱮᱱᱮᱞ ᱫᱟᱜ ᱠᱚᱨᱮᱱᱟᱜ ᱠᱳᱱᱚ ᱵᱮᱵᱚᱥᱛᱷᱟ ᱵᱟᱹᱱᱩᱜᱼᱟ?
ᱠᱮᱱᱮᱞ ᱫᱟᱜ ᱦᱚᱸ ᱛᱟᱦᱮᱸ ᱠᱟᱱ ᱛᱟᱞᱮ ᱜᱮᱭᱟ ᱟᱨ ᱢᱤᱱᱤ ᱥᱟᱢ ᱢᱟᱨᱥᱟᱞ ᱦᱚᱸ ᱛᱟᱸᱦᱮ ᱠᱟᱱ ᱜᱮᱭᱟ, ᱟᱫᱚ ᱱᱟᱜᱜᱷᱟᱡ ᱩᱱᱠᱩ ᱥᱟᱢ ᱢᱟᱨᱥᱟᱞ ᱫᱚ ᱪᱟᱹᱥᱤ ᱡᱩᱫᱤ ᱡᱷᱚᱛᱚ ᱵᱟᱝ ᱠᱚᱛᱮ ᱵᱟᱝᱠᱚ ᱤᱭᱟᱹᱭᱟ ᱠᱚ, ᱵᱟᱝᱠᱚ ᱞᱟᱹᱭᱟ ᱠᱚ ᱥᱮ ᱛᱟᱦᱞᱮ ᱩᱱᱤ ᱡᱟᱦᱟᱸᱭ ᱥᱟᱢ ᱢᱟᱨᱥᱟᱞ ᱢᱟᱞᱤᱠ ᱵᱟᱭ ᱪᱟᱹᱞᱩ ᱞᱟᱹᱜᱤᱫᱚᱜ ᱠᱟᱱᱟ ᱟᱨ ᱟᱹᱰᱤ ᱩᱥᱛᱟᱹᱨ ᱯᱚᱭᱥᱟ ᱞᱟᱹᱭᱮᱜᱼᱟᱭ ᱵᱤᱜᱷᱟ ᱨᱮ ᱥᱳᱞᱳᱚᱥᱚ ᱥᱚᱛᱮᱨᱚᱥᱚ ᱞᱟᱹᱭᱮᱜᱼᱟ, ᱥᱳᱞᱳᱚᱥᱚ ᱥᱚᱛᱮᱨᱚ ᱵᱤᱜᱷᱟ ᱨᱮ ᱞᱟᱹᱭᱮᱫᱼᱟᱭ᱾ ᱫᱟᱜᱽ ᱠᱷᱟᱹᱛᱤᱨ ᱟᱫᱚ ᱚᱱᱟ ᱠᱷᱟᱹᱛᱤᱨ ᱠᱚ ᱢᱟᱱᱮ ᱮᱠᱷᱚᱱᱳ ᱵᱟᱝᱠᱚ ᱴᱷᱤᱠ ᱫᱟᱲᱮᱜ ᱠᱟᱱᱟ ᱡᱮ ᱦᱟᱛᱟᱣᱟᱵᱚᱱ ᱥᱮ ᱵᱟᱝ ᱫᱟᱜᱽ ᱟᱨᱠᱤ ᱟᱨ ᱠᱮᱱᱮᱞ ᱫᱟᱜᱽ ᱫᱚ ᱦᱩᱭᱩᱜ ᱠᱟᱱᱟ ᱦᱟᱸᱜ ᱩᱸᱻ ᱟᱫᱚ ᱦᱩᱭᱩᱜ ᱠᱟᱱᱟ ᱱᱤᱛᱚᱜ ᱱᱚᱭᱟ ᱪᱮᱛᱟᱱ ᱰᱮᱢ ᱨᱮ ᱫᱟᱜᱽ ᱵᱟᱹᱱᱩᱜ ᱠᱷᱟᱹᱛᱤᱨ ᱵᱟᱝ ᱠᱚ ᱤᱭᱟᱹᱭ ᱞᱮᱫᱟ᱾ ᱵᱟᱝ ᱠᱚ ᱟᱲᱟᱜᱠᱟᱫᱟ ᱟᱨᱠᱤ
ᱟᱪᱪᱷᱟ ᱟᱪᱪᱷᱟ ᱦᱳᱭ ᱚᱱᱟᱫᱚ ᱰᱮᱢ ᱵᱟᱝ ᱯᱮᱨᱮᱜ ᱞᱮᱱᱠᱷᱟᱭ ᱛᱚ ᱵᱟᱠᱚ ᱟᱲᱟᱜᱟ᱾
ᱟᱲᱟᱠᱟ ᱦᱚ ᱟᱫᱚ ᱠᱮᱱᱮᱞ ᱫᱟᱜᱽ ᱦᱚᱸᱞᱮ ᱧᱟᱢ ᱫᱚᱞᱮ ᱧᱟᱢ ᱜᱮᱭᱟ᱾ ᱢᱩᱪᱟᱹᱜ ᱥᱮᱜ ᱨᱮ ᱟᱯᱮᱥᱮᱱ ᱫᱚ ᱵᱟᱝ ᱥᱟᱛ ᱫᱤᱱ ᱯᱚᱨᱮ ᱥᱟᱛ ᱟᱴ ᱫᱤᱱ ᱯᱚᱨᱮ ᱟᱲᱟᱜ ᱨᱮᱱᱟᱜ ᱥᱟᱛ ᱟᱴ ᱫᱤᱱ ᱯᱚᱨᱮ ᱟᱞᱮᱥᱮᱜ ᱫᱟᱜᱽ ᱛᱤᱭᱟᱹᱜᱟᱭ ᱟᱨᱠᱤ᱾
ᱟᱪᱪᱷᱟ ᱟᱪᱪᱷᱟ ᱦᱚᱸ ᱟᱞᱮᱥᱮᱱ ᱫᱚ ᱜᱚᱝᱠᱮ ᱚᱱᱟ ᱠᱚᱨᱮᱱᱟᱜ ᱫᱚ ᱠᱚᱱᱚᱢ ᱩᱸ ᱠᱚᱱᱚ ᱵᱮᱵᱚᱥᱛᱷᱟ ᱜᱮ ᱵᱟᱹᱱᱩᱜᱼᱟ ᱱᱚᱝᱠᱟ ᱩᱪᱩ ᱱᱤᱪᱩ ᱡᱟᱭᱜᱟ ᱠᱟᱱᱟ᱾ ᱟᱫᱚ ᱛᱟᱦᱚᱞᱮ ᱢᱟᱨᱥᱟᱞ ᱠᱚᱦᱚᱸ ᱠᱤᱢᱵᱟ ᱥᱮᱞᱚ ᱠᱚᱦᱚᱸ ᱵᱟᱹᱭᱥᱟᱹᱣ ᱫᱚ ᱵᱟᱝ ᱜᱟᱱᱚᱜᱼᱟ ᱠᱟᱨᱚᱱ, ᱫᱷᱤᱨᱤ ᱚᱛ ᱠᱟᱱᱟ᱾
ᱟᱪᱪᱷᱟ ᱟᱪᱪᱷᱟ ᱟᱪᱪᱷᱟ᱾
ᱠᱮᱱᱮᱞ ᱠᱚᱦᱚᱸ ᱱᱚᱝᱠᱟ ᱵᱮᱵᱚᱥᱛᱷᱟ ᱫᱚ ᱵᱟᱹᱱᱩᱜᱼᱟ ᱟᱨ ᱥᱮᱫ ᱛᱟᱦᱞᱮ ᱟᱞᱮ ᱫᱚ ᱪᱟᱥ ᱠᱚᱨᱮᱱᱟᱜ ᱤᱭᱟᱹ ᱫᱚ ᱢᱚᱴᱟᱢᱩᱴᱤ, ᱟᱸ ᱵᱚᱨᱥᱟ ᱵᱚᱨᱥᱟ ᱫᱤᱱ ᱜᱮᱞᱮ ᱪᱟᱥ ᱫᱟᱲᱮᱜᱼᱟ᱾ ᱦᱩᱲᱩ ᱠᱚ ᱟᱨ ᱫᱟᱜᱽ ᱚᱱᱟ ᱵᱚᱨᱥᱟ ᱥᱮᱨᱢᱟ ᱨᱮᱭᱟᱜ ᱫᱟᱜᱽ ᱡᱟᱹᱲᱤ ᱨᱮᱱᱟᱜ ᱤᱭᱟᱹ ᱛᱮᱜᱮ᱾ ᱵᱚᱨᱥᱟ ᱛᱮᱜᱮ,
ᱤᱭᱟᱹ ᱫᱚ ᱛᱟᱦᱚᱞᱮ ᱫᱷᱚᱨᱚᱱ ᱫᱚ ᱵᱟᱝᱯᱮ ᱨᱚᱦᱚᱭ ᱜᱮᱭᱟ?
ᱦᱮᱸ ᱫᱷᱚᱨᱚᱱ ᱫᱚ ᱵᱟᱝᱞᱮ ᱨᱚᱦᱚᱭ ᱫᱟᱲᱮᱭᱟᱜ ᱜᱮᱭᱟ ᱱᱚᱝᱠᱟ ᱫᱚ ᱦᱩᱲᱩ ᱠᱚᱫᱚ᱾
ᱟ ᱟᱪᱪᱷᱟ ᱟᱪᱪᱷᱟ ᱚᱱᱟ ᱫᱷᱚᱨᱚᱱ ᱨᱮᱫᱚ ᱪᱮᱜ ᱠᱚᱯᱮ ᱨᱚᱦᱚᱭ ᱵᱟᱲᱟᱭ ᱜᱮᱭᱟ ᱦᱩᱲᱩ ᱵᱟᱫ ᱠᱟᱛᱮᱜ?
ᱦᱩᱲᱩ ᱵᱟᱫ ᱠᱟᱛᱮᱜ ᱫᱚ ᱦᱟᱸᱜ ᱫᱷᱚᱨᱚᱢ ᱨᱮᱫᱚ ᱨᱚᱦᱚᱭᱟᱠᱚ ᱟᱞᱮ ᱥᱩᱨ ᱟᱛᱚ ᱠᱚᱨᱮ ᱮᱸ ᱱᱚᱣᱟ ᱥᱚᱵᱽᱡᱤ ᱠᱚ᱾ ᱮᱸ ᱡᱮᱢᱚᱱ ᱯᱩᱨᱟᱹᱭ ᱟᱲᱟᱜ ᱱᱚᱝᱠᱟ ᱩᱯᱪᱷᱤ ᱠᱟᱨᱞᱟ ᱞᱟᱹᱣᱠᱤ ᱠᱚ ᱵᱷᱮᱱᱰᱤ ᱠᱚ ᱵᱮᱸᱜᱟᱲ ᱠᱚ ᱱᱚᱝᱠᱟ ᱟᱨ ᱟᱞᱮ ᱟᱹᱛᱩ ᱥᱩᱢᱩᱝ ᱨᱮᱫᱚ ᱦᱟᱸᱜ, ᱚᱱᱟ ᱠᱚᱫᱚ ᱦᱟᱸᱜ ᱵᱟᱞᱮ ᱪᱟᱥ ᱫᱟᱲᱮᱭᱟᱜᱼᱟ ᱠᱟᱨᱚᱱ ᱫᱟᱜᱽ ᱨᱮᱭᱟᱜ ᱫᱚᱢᱮ ᱱᱚᱸᱰᱮ ᱥᱚᱝᱠᱚᱴ ᱜᱮᱭᱟ ᱢᱟᱱᱮ ᱫᱟᱜᱽ ᱫᱚ ᱵᱟᱞᱮ ᱧᱟᱢᱟ ᱟᱨ ᱪᱮᱫ ᱚᱱᱮ ᱱᱚᱝᱠᱟ ᱟᱞᱮᱭᱟᱜ ᱠᱚᱱ ᱫᱟᱜᱽ ᱨᱮᱭᱟᱜ ᱵᱮᱵᱚᱥᱛᱷᱟ ᱵᱟᱹᱱᱩᱜᱼᱟ ᱞᱟᱹᱴᱩ ᱯᱩᱠᱷᱨᱤ ᱦᱚᱸ ᱵᱟᱹᱱᱩᱜᱼᱟ᱾
ᱟᱪᱪᱷᱟ ᱟᱪᱪᱷᱟ ᱟᱪᱪᱷᱟ᱾
ᱟᱨ ᱜᱟᱰᱟ ᱠᱚᱦᱚᱸ ᱵᱟᱹᱱᱩᱜᱼᱟ ᱡᱟᱦᱟᱸ ᱫᱚ ᱱᱟᱞᱟ ᱠᱚ᱾
ᱦᱮᱸ ᱵᱟᱝ ᱟᱫᱚ ᱚᱱᱟ ᱠᱚ ᱛᱟᱦᱮᱸ ᱞᱮᱠᱷᱟᱭ ᱫᱚ ᱢᱮᱥᱤᱱ ᱛᱮᱦᱚᱸ ᱫᱟᱜᱽ ᱨᱟᱠᱟᱵ ᱠᱟᱛᱮᱜ ᱫᱚ ᱪᱟᱥ ᱵᱟᱥ ᱫᱚ ᱜᱟᱱ ᱠᱚᱜᱮᱭᱟ᱾
ᱜᱟᱱ ᱠᱚᱜᱼᱟ ᱟᱫᱚ ᱵᱟᱹᱱᱩᱜᱼᱟ ᱚᱱᱠᱟ ᱵᱮᱵᱚᱥᱛᱷᱟ ᱦᱩᱸ,
ᱵᱥ ᱟᱞᱮᱥᱮᱜ ᱫᱚ ᱪᱟᱥ ᱫᱚ ᱟᱞᱩ ᱠᱚᱦᱚᱸ ᱦᱩᱭᱩᱜ ᱜᱮᱭᱟ ᱫᱷᱚᱨᱚᱱ ᱫᱤᱱ ᱦᱚᱸ᱾ ᱱᱚᱜᱼᱚᱭ ᱦᱩᱲᱩ ᱯᱚᱨᱮ ᱜᱮᱞᱮ ᱟᱫᱚᱞᱮ ᱤᱭᱟᱹᱭᱟᱞᱮ ᱟᱞᱩ ᱞᱮ ᱨᱚᱦᱚᱭ ᱜᱮᱭᱟ᱾
ᱟᱪᱪᱷᱟ ᱟᱪᱪᱷᱟ᱾
ᱦᱩᱸ ᱟᱫᱚ ᱟᱞᱩ ᱦᱟᱥᱟ ᱦᱚᱸ ᱢᱮᱱᱟᱜ ᱛᱟᱞᱮᱭᱟ ᱚᱱᱟ ᱵᱟᱨᱭᱟ ᱵᱟᱨᱭᱟ ᱯᱮᱭᱟ ᱤᱭᱟᱹ ᱢᱮᱱᱟᱜᱼᱟ ᱟᱨᱠᱤ ᱪᱮᱜ ᱠᱚ ᱞᱟᱹᱭ ᱜᱚᱰᱟ ᱢᱮᱱᱟᱜᱼᱟ ᱢᱤᱫ ᱫᱷᱟᱨᱟ ᱢᱤᱜ ᱫᱟᱨᱮ ᱜᱚᱰᱟ ᱜᱮᱭᱟ ᱟᱨ ᱢᱤᱜ ᱫᱷᱟᱨᱮ ᱫᱚ ᱵᱟᱹᱭᱦᱟᱹᱲ ᱟᱨᱠᱤ ᱚᱱᱟ ᱵᱟᱹᱭᱦᱟᱹᱲ ᱨᱮᱫᱚ ᱟᱞᱩ ᱠᱚᱨᱮ ᱦᱚᱸ
ᱩᱸ ᱟᱪᱪᱷᱟ ᱟᱪᱪᱷᱟ ᱴᱷᱤᱠ ᱴᱷᱤᱠ᱾ ᱟᱫᱚ ᱛᱟᱦᱚᱞᱮ ᱠᱷᱟᱱ ᱫᱚ ᱟᱹᱰᱤ ᱱᱟᱯᱟᱭ ᱢᱟᱱᱮ ᱛᱟᱞᱦᱮ ᱡᱟᱭᱜᱟ ᱛᱮᱫ ᱫᱚ ᱠᱟᱹᱴᱤᱡ ᱫᱚ ᱢᱟᱱᱮ ᱥᱚᱢᱚᱛᱚᱞ ᱧᱚᱜ ᱜᱮᱛᱟ ᱯᱮᱭᱟ ᱟᱞᱮ ᱠᱷᱚᱱᱟᱜ ᱫᱚ᱾ ᱟᱞᱮᱫᱚ ᱰᱩᱝᱨᱤ ᱵᱩᱨᱩ ᱰᱩᱝᱨᱩ ᱠᱚ ᱢᱮᱱᱟᱜᱼᱟ, ᱵᱩᱨᱩ ᱵᱤᱨ ᱵᱩᱨᱩ ᱠᱚ ᱢᱮᱱᱟᱜᱼᱟ ᱱᱚᱝᱠᱟ᱾ ᱠᱟᱱ ᱡᱟᱭᱜᱟ ᱨᱮ ᱦᱮᱱᱟᱜ ᱞᱮᱭᱟ᱾
ᱟᱪᱪᱷᱟ ᱟᱪᱪᱷᱟ ᱢᱟ ᱟᱫᱚ ᱚᱱᱟ ᱟᱫᱚ ᱵᱩᱨᱩ ᱫᱤᱥᱚᱢ ᱫᱚ ᱢᱤᱫᱴᱟᱝ ᱵᱷᱟᱜᱮ ᱵᱩᱡᱷᱟᱹᱜᱼᱟ, ᱵᱚᱨᱥᱟ ᱫᱤᱱ ᱫᱚ ᱩᱱᱟᱹᱜ ᱵᱟᱝ ᱞᱚᱥᱚᱫᱚᱜᱼᱟ᱾
ᱩᱸ-ᱦᱩᱸ ᱡᱩᱸ ᱯᱷᱟᱭᱞᱟ ᱯᱷᱟᱭᱞᱤ ᱵᱚᱞᱛᱮᱱ ᱮ ᱵᱩᱨᱩ ᱚᱱᱟ ᱫᱷᱤᱨᱤ ᱠᱚᱜᱮ ᱢᱟᱱᱮ ᱞᱚᱥᱚᱫ ᱜᱮ ᱵᱟᱝ ᱞᱚᱥᱚᱫᱚᱜ-ᱟ, ᱫᱷᱤᱨᱤ ᱡᱟᱭᱜᱟ ᱦᱚᱛᱮᱡ ᱛᱮ᱾ ᱢᱮᱱᱠᱷᱟᱱ ᱜᱟᱡᱟᱲ ᱠᱚᱫᱚ ᱛᱟᱦᱮᱱ ᱜᱮᱭᱟ, ᱫᱚᱢᱮ ᱜᱟᱡᱟᱲᱚᱜ-ᱟ᱾
ᱦᱳᱭ ᱜᱟᱡᱟᱲ ᱨᱮᱦᱚ ᱟᱫᱚ ᱚᱱᱟ ᱤᱭᱟᱹ ᱠᱚᱦᱚᱸ ᱚᱱᱟ ᱚᱲᱟᱜ ᱫᱩᱣᱟᱹᱨ ᱠᱚᱦᱚᱸ ᱨᱟᱪᱟ ᱠᱚᱫᱚ ᱵᱟᱝ ᱞᱚᱥᱚ ᱥᱟᱫᱟᱜ ᱜᱮᱭᱟ ᱚᱱᱠᱟ ᱫᱚ, ᱟᱞᱮ ᱞᱮᱠᱟ ᱫᱚ, ᱟᱞᱮ ᱟᱞᱮ ᱥᱮᱫ ᱫᱚ ᱫᱚᱢᱮ ᱜᱮ ᱞᱚᱥᱚᱫ-ᱟᱵᱟᱨᱮ, ᱟᱹᱴᱷᱭᱟᱲ ᱦᱟᱥᱟ ᱛᱚ᱾ ᱟᱨᱮ ᱟᱹᱴᱤᱭᱟᱹᱟᱹᱲ ᱦᱟᱥ ᱚᱠᱟ ᱨᱮ ᱵᱟᱞᱤ ᱦᱟᱥᱟ᱾
ᱦᱮᱸ ᱦᱮᱸ᱾
ᱦᱮ ᱟᱹᱰᱤ ᱡᱟᱞᱟ ᱟᱞᱮ ᱥᱮᱫ ᱫᱚ᱾ ᱟᱫᱚ ᱟᱞᱮ ᱫᱚ ᱱᱚᱜ-ᱚᱭ ᱵᱚᱨᱥᱟ ᱫᱤᱱ ᱫᱚ ᱫᱚᱢᱮ ᱤᱭᱟᱹ ᱜᱮᱞᱮ ᱵᱩᱡᱷᱟᱹᱣᱟ᱾
ᱦᱩᱸ᱾ ᱮᱸ ᱦᱟ ᱚᱲᱟᱜ ᱫᱩᱣᱟᱹᱨ ᱠᱷᱚᱱᱟᱜ ᱮ ᱞᱚᱥᱚᱫ ᱜᱮ ᱛᱟᱦᱮᱱ ᱛᱟᱯᱮᱭᱟ ᱦᱮᱸ ᱵᱟᱝ?
ᱦᱳᱭ ᱞᱚᱥᱚᱫ ᱜᱮ ᱛᱟᱦᱮᱱ ᱛᱟᱞᱮᱭᱟ ᱦᱳᱭ᱾
ᱩᱸ-ᱦᱩᱸ, ᱦᱩᱸ-ᱩᱸ᱾ ᱡᱟᱭᱦᱳᱠ ᱟᱫᱚ ᱚᱱᱟ ᱫᱚ ᱯᱚᱨᱤᱵᱮᱥ ᱜᱮᱛᱚ ᱦᱮᱸ ᱢᱟ? ᱚᱱᱠᱟ ᱨᱚᱠᱚᱢ ᱡᱟᱭᱜᱟ ᱡᱟᱭᱜᱟ ᱨᱮ ᱛᱟᱦᱮᱱ ᱟᱨ ᱴᱷᱤᱠᱜᱮᱭᱟ ᱜᱚᱢᱠᱮ ᱛᱟᱞᱦᱮ ᱱᱟᱣᱟ ᱪᱟᱥ ᱟᱵᱟᱫ ᱵᱟᱫ ᱠᱟᱛᱮᱫ ᱨᱮᱦᱚᱸ ᱟᱵᱮᱱ ᱟᱨ ᱪᱮᱫ ᱠᱚᱵᱮᱱ ᱠᱟᱹᱢᱤ ᱵᱟᱲᱟᱭ ᱜᱮᱭᱟ?
ᱟᱹᱞᱤᱧ ᱫᱚ ᱱᱤᱛᱚᱜ ᱫᱚ ᱪᱟᱥᱵᱟᱥ ᱵᱟᱫ ᱠᱟᱛᱮ ᱫᱚ ᱱᱤᱛ ᱫᱚ ᱯᱟᱲᱦᱟᱣ ᱞᱟᱭᱤᱱ ᱨᱮᱜᱮ ᱮᱠᱷᱚᱱᱚ ᱢᱮᱱᱟᱜ ᱞᱤᱧ ᱜᱮᱭᱟ᱾
ᱟᱪᱪᱷᱟ ᱟᱪᱪᱷᱟ ᱟᱹᱰᱤ ᱱᱟᱯᱟᱭ᱾ ᱠᱟᱛᱷᱟ ᱯᱟᱲᱦᱟᱜ ᱠᱟᱱ ᱜᱮᱭᱟ ᱵᱮᱱ, ᱦᱳᱭ ᱵᱮᱥᱛᱮ ᱯᱟᱲᱦᱟᱜ ᱵᱮᱱ᱾
ᱦᱮᱸ᱾
ᱟ ᱵᱷᱚᱵᱤᱥᱚᱛ ᱨᱮ ᱡᱟᱛᱮ ᱡᱟᱦᱟᱱᱟᱜ ᱠᱚ ᱨᱚᱡᱽᱜᱟᱨ ᱯᱚᱱᱛᱷᱟ ᱠᱤᱢᱵᱟ-ᱼ ᱪᱟᱹᱠᱨᱤ ᱱᱚᱠᱨᱤ ᱠᱚ ᱧᱟᱢᱚᱜ ᱞᱮᱠᱟ ᱩᱭᱦᱟᱹᱨ ᱵᱷᱟᱵᱽᱱᱟ ᱛᱟᱦᱮᱱ ᱢᱟ ᱦᱮᱸ᱾
ᱟᱫᱚ ᱚᱱᱠᱟᱜᱮ ᱩᱭᱦᱟᱹᱨ ᱵᱟᱲᱟ ᱠᱟᱛᱮᱜ ᱜᱮ ᱪᱷᱩᱴᱟᱹᱣ ᱦᱩᱭ ᱟᱠᱟᱱᱟ ᱛᱷᱚ ᱟᱫᱚ ᱚᱱᱟ ᱫᱚ ᱢᱚᱞᱚᱝ ᱨᱮᱱᱟᱜ ᱚᱞ ᱞᱤᱠᱷᱚᱱ ᱜᱮ ᱚᱠᱟ ᱞᱮᱠᱟᱭ ᱫᱚᱦᱚᱣ ᱟᱠᱟᱭ ᱪᱟᱸᱫᱳ ᱵᱚᱸᱜᱟ᱾ ᱫᱮᱠᱷ ᱡᱟᱠ ᱟᱨ ᱪᱮᱫ ᱵᱚᱱ ᱛᱤᱱᱟᱹᱜ ᱫᱷᱟᱹᱵᱤᱡ ᱞᱤᱧ ᱞᱟᱦᱟ ᱫᱟᱲᱮᱭᱟᱜ ᱠᱟᱱᱟ᱾
ᱵᱟᱝᱟ ᱜᱚᱢᱠᱮ ᱱᱚᱣᱟ ᱠᱚ ᱟᱵᱚ ᱵᱚᱱ ᱢᱮᱱᱟ ᱢᱟᱱᱮ ᱢᱚᱞᱚᱝ ᱨᱮᱭᱟᱜ ᱞᱮᱠᱷᱚᱱ᱾ ᱠᱤᱱᱛᱩ ᱟᱵᱚ ᱡᱩᱫᱤ ᱟᱵᱚ ᱛᱮᱵᱚᱱ ᱪᱮᱥᱴ ᱴᱟᱭᱟ᱾ ᱢᱮᱱᱠᱷᱟᱱ ᱫᱚ ᱦᱩᱭᱩᱜ ᱜᱮᱭᱟ᱾ ᱟᱵᱚ ᱡᱩᱫᱤ ᱱᱚᱣᱟ ᱫᱨᱤᱲᱦᱚ ᱢᱚᱱᱮᱛᱮ ᱟᱵᱚ ᱡᱩᱫᱤ ᱵᱚᱱ ᱪᱮᱥᱴᱟᱭᱟ ᱡᱮ ᱤᱧ ᱱᱚᱣᱟ ᱠᱟᱹᱢᱤ ᱥᱟᱠᱥᱮᱥ ᱜᱮ ᱞᱟᱜᱟᱣ ᱤᱧᱟᱹ, ᱱᱚᱣᱟ ᱤᱧ ᱠᱟᱹᱢᱤ ᱛᱮᱜᱮ ᱞᱟᱜᱟᱣ ᱤᱧᱟᱹ ᱤᱧ᱾ ᱱᱚᱝᱠᱟ ᱠᱟᱛᱮᱜ ᱤᱧ ᱴᱟᱠᱟ ᱯᱚᱭᱥᱟᱧ ᱨᱳᱡᱽᱜᱟᱨ ᱜᱮᱭᱟ᱾ ᱛᱟᱞᱚᱦᱮ ᱚᱱᱟ ᱢᱚᱱᱳᱵᱷᱟᱵ ᱛᱟᱦᱮᱸᱞᱮᱱ ᱠᱷᱟᱱᱡ ᱜᱮ ᱱᱤᱥᱪᱳᱭ ᱟᱵᱚ ᱢᱤᱫ ᱫᱤᱱ ᱵᱟ ᱢᱤᱫ ᱫᱤᱱ ᱫᱚᱵᱚᱱ
ᱟᱪᱪᱷᱟ᱾ ᱦᱳᱭ᱾ ᱚᱱᱟ ᱢᱟ ᱠᱟᱛᱷᱟ ᱠᱟᱱ ᱜᱮᱭᱟ᱾ ᱱᱤᱡᱮᱨᱟᱜ ᱱᱤᱡᱮᱨᱟᱜ ᱡᱩᱫᱤ ᱪᱮᱥᱴᱟ ᱜᱮ ᱵᱟᱝ ᱛᱟᱦᱮᱱᱟ ᱥᱩᱫᱩ ᱜᱮ ᱚᱱᱮ ᱪᱟᱸᱫᱳ ᱵᱟᱵᱟᱣᱟᱜ ᱵᱷᱚᱨᱥᱟ ᱨᱤᱧ ᱛᱟᱦᱮᱱᱟ ᱚᱱᱟ ᱠᱷᱮᱨ ᱦᱩᱭᱩᱜᱼᱟ ᱚᱱᱠᱟ ᱫᱚ ᱵᱟᱝ ᱱᱤᱡᱮᱨᱟᱜ ᱱᱤᱡᱮᱨᱟᱜ ᱯᱚᱨᱤᱥᱨᱚᱢ ᱫᱚ ᱠᱚᱨᱟᱣ ᱤᱫᱤ ᱦᱩᱭᱩᱜ-ᱟ᱾
ᱦᱳᱭ ᱦᱳᱭ
ᱟᱨᱠᱟᱞᱮ ᱜᱤᱛᱤᱡ ᱜᱤᱛᱤᱡ ᱛᱮ ᱪᱟᱸᱫᱳ ᱵᱚᱸᱜᱟ ᱫᱚ ᱵᱟᱭ ᱥᱚᱝᱜᱟᱢ ᱫᱚᱭ
ᱵᱟᱭ ᱥᱚᱝ ᱦᱮᱸ ᱚᱵᱚᱥᱚ ᱦᱩᱸ ᱦᱩᱸ
ᱪᱮᱥᱴᱟ ᱤᱫᱤ ᱦᱩᱭᱩᱜ-ᱟ ᱥᱟᱶᱛᱮ ᱩᱱᱠᱩ ᱠᱚᱣᱟᱜ ᱟᱥᱤᱨᱵᱟᱫᱽ ᱠᱚ ᱛᱟᱦᱮᱱ ᱜᱮᱭᱟ
ᱦᱩᱸ ᱦᱩᱸ ᱦᱩᱸ
ᱜᱚᱴᱟ ᱠᱟᱛᱷᱟ ᱨᱮ ᱢᱮᱱᱟᱜ ᱫᱚ ᱪᱟᱸᱫᱳ ᱵᱚᱝᱜᱟ ᱫᱚ ᱩᱱᱤᱜᱮ ᱜᱚᱲᱚᱣᱟᱭᱟᱭ ᱡᱟᱦᱟᱸᱭ ᱟᱡ ᱱᱤᱡᱮᱛᱮ ᱱᱤᱡᱮ ᱜᱚᱲᱚ ᱡᱚᱝᱟᱭ
ᱦᱳᱭ ᱦᱳᱭ ᱟᱡ ᱱᱤᱡᱮᱛᱮ ᱡᱟᱦᱟᱸᱭ ᱯᱚᱨᱤᱥᱨᱚᱢᱟᱭ ᱦᱮᱸ ᱢᱟᱱᱮ ᱱᱚᱣᱟ ᱫᱚ ᱢᱤᱫ ᱨᱚᱠᱚᱢ ᱚᱠᱚᱢ ᱫᱚ ᱪᱟᱹᱠᱨᱤ ᱱᱚᱠᱨᱤ ᱫᱚ ᱨᱮᱡ ᱦᱟᱛᱟᱣ ᱞᱟᱜᱟᱜ-ᱟ᱾‌
ᱦᱳᱭ ᱦᱳᱭ
ᱦᱳᱭ ᱨᱚᱡ ᱦᱟᱛᱟᱣ ᱞᱟᱜᱟᱜ ᱦᱩᱸ ᱛᱚᱵᱮ ᱟᱹᱱᱤᱡ ᱦᱩᱭᱩᱜ-ᱟ ᱦᱩᱸ ᱦᱩᱸ ᱟᱹᱰᱤ ᱱᱟᱯᱟᱭ ᱦᱩᱸ ᱛᱟᱞᱦᱮ ᱜᱚᱝᱠᱮ ᱢᱟᱱᱮ ᱱᱤᱛᱚᱜ ᱟᱜ ᱯᱚᱨᱤᱥᱛᱷᱤᱛᱤ ᱨᱮ ᱧᱮᱞᱚᱜ ᱠᱟᱱᱟ ᱟᱵᱮᱱ ᱪᱮᱫ ᱵᱮᱱ ᱢᱮᱱᱟ ᱟᱵᱚᱨᱮᱱ ᱢᱟᱹᱭ ᱵᱟᱹᱵᱩ ᱛᱟᱠᱚ ᱱᱤᱛᱚᱜᱟ ᱟᱹᱰᱤᱜᱟᱱ ᱚᱞ ᱯᱟᱲᱦᱟᱣ ᱥᱮᱫ ᱠᱷᱚᱱᱟᱜ ᱠᱷᱚᱱ ᱠᱚ ᱵᱚᱧᱪᱤᱛᱚᱜ ᱠᱟᱱ ᱢᱟᱱᱮ ᱟᱠᱚ ᱱᱤᱡᱮ ᱱᱤᱡᱮ ᱛᱮᱜᱮ ᱱᱤᱛᱚᱜ ᱢᱟᱱᱮ ᱚᱞ ᱯᱟᱲᱦᱟᱣ ᱥᱮ ᱩᱱᱟᱹᱜ ᱢᱚᱱᱮ ᱵᱟᱝ ᱠᱚ ᱫᱚᱦᱚᱭᱮᱫ ᱛᱟᱠᱚᱣᱟ ᱪᱮᱫ ᱵᱮᱱ ᱢᱮᱱᱟ ᱱᱚᱣᱟ ᱤᱫᱤ ᱠᱟᱛᱮᱫ
ᱟᱫᱚ ᱟᱞᱤᱭᱟᱜ ᱢᱮᱱᱫᱚ ᱡᱷᱚᱛᱚ ᱜᱮ ᱴᱷᱤᱠ ᱜᱮᱭᱟ ᱥᱟᱶᱛᱮ ᱡᱩᱫᱤ ᱜᱟ ᱠᱟᱹᱴᱤᱡ ᱨᱮᱫᱚ ᱡᱷᱚᱛᱚ ᱦᱚᱲ ᱜᱮᱠᱚ ᱯᱟᱲᱦᱟᱣ ᱠᱚ ᱯᱷᱟᱠᱤ ᱜᱮᱭᱟ ᱠᱚ ᱥᱮ ᱵᱟᱝ ᱯᱟᱲᱦᱟᱣ ᱜᱮ ᱥᱟᱱᱟ ᱠᱚᱣᱟ ᱜᱤᱫᱽᱨᱟᱹ
ᱛᱟᱨ ᱢᱚᱫᱽᱫᱷᱮ ᱨᱮᱜᱮ ᱟᱫᱚ ᱡᱩᱫᱤ ᱟᱭᱳ ᱵᱟᱵᱟ ᱠᱟᱹᱡ ᱠᱚ ᱤᱭᱟᱹᱜ ᱟᱠᱚ ᱥᱪᱮᱛᱚᱱᱚᱜ ᱟᱠᱚ ᱡᱮ ᱢᱟᱹᱭ ᱵᱟᱹᱵᱩ ᱛᱟᱠᱚ ᱥᱚᱵᱽ ᱥᱚᱢᱚᱭ ᱞᱚᱠᱷᱨᱮ ᱫᱚᱦᱚ ᱠᱟᱜ ᱦᱩᱭᱩᱜ-ᱟ ᱟᱫᱚ ᱟᱵᱚ ᱫᱚ ᱳᱱᱳᱜ ᱦᱟᱭᱯᱷᱟᱭ ᱤᱥᱠᱩᱞ ᱨᱮᱫᱚ ᱜᱤᱫᱽᱨᱟᱹ ᱵᱟᱵᱚᱱ ᱯᱟᱲᱦᱟᱣ ᱫᱟᱲᱮ ᱟᱠᱚ ᱛᱟᱵᱚᱱᱟ ᱯᱨᱟᱭᱢᱟᱨᱤ ᱤᱥᱠᱩᱞ ᱨᱮᱜᱮ ᱟᱨ ᱟᱭᱚ ᱵᱟᱵᱟ ᱦᱚᱸ ᱩᱱᱟᱹᱜ ᱫᱚ ᱵᱟᱝᱠᱚ ᱠᱮᱴᱮᱡ ᱜᱮᱛᱟ ᱵᱚᱱᱟ ᱡᱮ ᱠᱷᱩᱵ ᱵᱷᱟᱜᱮ ᱤᱥᱠᱩᱞ ᱨᱮᱠᱚ ᱯᱟᱲᱦᱟᱣ ᱠᱚᱣᱟ ᱠᱚ ᱟᱫᱚ ᱚᱱᱟ ᱠᱟᱹᱢᱤ ᱯᱷᱟᱸᱠ ᱨᱮᱜᱮ ᱟᱭᱳ-ᱵᱟᱵᱟ ᱠᱟᱹᱢᱤ ᱵᱮᱥᱛᱚ ᱨᱮ ᱢᱚᱫᱽᱫᱷᱮ ᱨᱮᱦᱚ ᱠᱟᱹᱡ ᱠᱚ ᱥᱚᱢᱚᱭ ᱮᱢ ᱠᱟᱛᱮ ᱡᱩᱫᱤ ᱠᱚ ᱜᱤᱫᱽᱨᱟᱹ ᱠᱚ ᱥᱚᱢᱚᱭ ᱠᱟᱛᱮᱜ ᱠᱚ ᱜᱟᱭᱤᱰ ᱫᱟᱲᱮᱭ ᱟᱠᱚᱣᱟ ᱛᱟᱦᱞᱮ ᱟᱰᱤ ᱱᱟᱯᱟᱭᱚᱜ-ᱟ᱾ ᱟᱨ ᱜᱤᱫᱽᱨᱟᱹ ᱢᱟ ᱦᱚᱭ ᱜᱤᱫᱽᱨᱟᱹ ᱢᱟ ᱚᱠᱚᱭ ᱦᱚᱸ ᱯᱟᱲᱦᱟᱣ ᱠᱚ ᱵᱟᱝᱜᱮ ᱵᱩᱡᱷᱟᱹᱣ ᱠᱚᱜᱮᱭᱟ ᱱᱚᱛᱮ ᱟᱵᱚ ᱦᱚᱲ ᱜᱤᱫᱨᱟᱹ ᱦᱳᱠ ᱟᱨ ᱫᱤᱠᱩ ᱠᱩ ᱜᱤᱫᱽᱨᱟᱹ ᱦᱳᱠ ᱟᱫᱚ ᱚᱱᱮ ᱵᱟᱠᱚ ᱞᱟᱹᱭᱟ ᱡᱮ ᱚᱲᱟᱜ ᱦᱚᱲ ᱠᱟᱹᱡ ᱡᱩᱫᱤ ᱜᱟᱭᱤᱰ ᱠᱟᱛᱮᱫ ᱡᱩᱫᱤᱢ ᱯᱟᱲᱦᱟᱣ ᱫᱟᱲᱮᱭ ᱭᱟ ᱟᱢ ᱦᱚᱢ ᱯᱟᱲᱦᱟᱜ ᱜᱮ ᱟᱨ ᱦᱟᱨᱟ ᱠᱟᱛᱮ ᱡᱟᱦᱟᱸ ᱠᱚ ᱤᱭᱟᱹᱜ
ᱟᱰᱤ ᱡᱚᱛᱷᱟᱛ ᱠᱩ ᱤᱭᱟᱹ ᱛᱮᱞᱟ ᱵᱤᱱ ᱮᱢ ᱠᱟᱜ-ᱟ ᱢᱟᱱᱮ ᱟᱵᱚ ᱜᱟᱨᱡᱮᱱ ᱠᱚᱜᱮ ᱦᱩᱭᱩᱜ ᱠᱟᱱᱟᱵᱚᱱ ᱢᱩᱞ ᱠᱷᱟᱢᱠᱷᱩᱱᱴᱤ ᱱᱩᱠᱩ ᱜᱤᱫᱽᱨᱟᱹ ᱠᱚ ᱪᱮᱛᱟᱱ ᱨᱮ ᱡᱩᱫᱤ ᱟᱵᱚ ᱱᱚᱡᱚᱨ ᱵᱚᱱ ᱫᱚᱦᱚᱭᱟ ᱡᱮ ᱟᱞᱮᱨᱮᱱ ᱢᱟᱹᱭ ᱵᱟᱹᱵᱩ ᱪᱮᱫ ᱞᱮᱠᱟᱭ ᱯᱟᱲᱦᱟᱜ ᱠᱟᱱᱟ ᱥᱮ ᱵᱟᱝ ᱚᱠᱟ ᱚᱠᱟ ᱠᱚᱨᱮᱭ ᱫᱟᱬᱟᱱ ᱠᱟᱱᱟ? ᱱᱚᱣᱟ ᱟᱵᱚ ᱡᱩᱫᱤ ᱞᱚᱠᱷᱚ ᱵᱚᱱ ᱫᱚᱦᱚ ᱠᱚᱣᱟ ᱛᱟᱦᱞᱮ ᱱᱤᱥᱪᱳᱭ ᱠᱩ ᱚᱞ ᱯᱟᱲᱦᱟᱣ ᱨᱮ ᱡᱩᱫᱤ ᱟᱹᱭᱩᱵ ᱥᱩᱢᱟᱹᱭ ᱠᱤᱝᱵᱟ ᱥᱮᱛᱟᱜ ᱥᱩᱢᱟᱹᱭ ᱫᱩᱲᱩᱵ ᱨᱮᱭᱟᱜ ᱵᱚᱱ ᱢᱮᱛᱟ ᱠᱚᱣᱟ ᱟᱹᱪᱩ ᱵᱟᱛᱞᱟᱣ ᱠᱚᱣᱟᱵᱚᱱ ᱥᱮ ᱡᱟᱦᱟᱸᱭ ᱟᱭᱳ-ᱵᱟ ᱠᱚᱫᱚ ᱠᱤᱪᱷᱩ ᱚᱞ ᱯᱟᱲᱦᱟᱣ ᱵᱚᱱ ᱵᱟᱲᱟᱭᱟ ᱱᱩᱠᱩ ᱠᱚ ᱫᱚ ᱜᱤᱫᱽᱨᱟᱹ ᱵᱚᱱ ᱫᱩᱲᱩᱵ ᱠᱚᱣᱟ ᱥᱮᱛᱟᱜ ᱟᱹᱭᱩᱵ ᱯᱟᱲᱦᱟᱜ᱾ ᱛᱟᱦᱞᱮ ᱱᱚᱣᱟ ᱨᱮ ᱩᱱᱠᱩᱣᱟᱜ ᱢᱚᱱᱮ ᱦᱚᱸ ᱵᱟᱹᱭᱥᱟᱹᱜ-ᱟ ᱠᱤᱝᱵᱟ ᱮᱴᱟᱜ ᱮᱴᱟ ᱮᱴᱟᱜ ᱢᱚᱱᱮ ᱠᱷᱚᱱᱟᱜ ᱢᱟᱱᱮ ᱤᱭᱟᱹ ᱨᱮᱠᱚ ᱛᱟᱦᱮᱱᱟ ᱥᱟᱦᱟ ᱨᱮ ᱠᱚ ᱛᱟᱦᱮᱱᱟ ᱢᱟᱱᱮ ᱚᱞ ᱯᱟᱲᱦᱟᱣ ᱨᱮ ᱢᱚᱱ ᱠᱚ ᱫᱚᱦᱚᱭ ᱛᱟ
ᱦᱮᱸ
ᱦᱩᱸ